ᱟᱸᱡᱚᱢᱚᱜ ᱠᱟᱱᱟ?
ᱦᱮᱸ ᱟᱸᱚᱢᱚᱜ ᱠᱟᱱᱟ ᱟᱸᱡᱚᱢᱼᱟ᱾
ᱦᱩᱸ, ᱟᱪᱪᱷᱟ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ, ᱫᱟᱠᱟ ᱠᱚ ᱡᱚᱢ ᱵᱟᱲᱟ ᱦᱩᱭᱱᱟ᱾ ᱟᱫᱚ ᱮᱠᱴᱤ ᱫᱩᱲᱩᱵ ᱵᱟᱲᱟ ᱦᱩᱭᱠᱟᱱᱟ᱾
ᱤᱧᱦᱚᱸ, ᱤᱧᱦᱚᱸ ᱫᱟᱠᱟ ᱠᱚ ᱡᱚᱢ ᱵᱟᱲᱟ ᱠᱟᱛᱮᱜ ᱜᱮ ᱦᱚᱸᱜ-ᱚᱭ ᱱᱮᱛᱚᱜ ᱫᱩᱲᱩᱵᱟᱲᱟ ᱦᱩᱭ ᱟᱠᱟᱱᱟ᱾ ᱟᱪᱪᱷᱟ ᱟᱪᱪᱷᱟ ᱵᱚᱠᱚᱸᱧ ᱡᱩᱫᱤ ᱢᱮᱫᱴᱟᱝ ᱡᱟᱦᱟᱱᱟᱜ ᱮᱸ ᱴᱚᱯᱤᱠ ᱥᱟᱵ ᱠᱟᱛᱮᱫ ᱡᱩᱫᱤ ᱞᱟᱝ ᱨᱚᱯᱚᱲᱚᱜᱼᱟ ᱪᱮᱫ ᱠᱟ ᱵᱮᱥᱚᱜᱚᱜᱼᱟ ᱢᱟᱥᱮ ᱞᱟᱹᱭ ᱢᱮ?
ᱮᱸᱻᱮ ᱴᱚᱯᱤᱠ ᱥᱟᱵ ᱠᱟᱛᱮ ᱪᱮᱫᱞ ᱪᱮᱫ ᱞᱮᱠᱟ ᱴᱚᱯᱤᱠ ᱟᱨᱠᱤ?
ᱦᱮᱸ ᱱᱤᱛᱚᱜ ᱡᱩᱫᱤ ᱞᱟᱹᱭᱟᱞᱟᱝ ᱡᱮ ᱱᱤᱛᱚ ᱟᱜ ᱟᱵᱚ ᱥᱟᱱᱛᱟᱲ ᱥᱟᱶᱛᱟ ᱨᱮ ᱧᱮᱞᱚᱜᱚᱜ ᱠᱟᱱᱟ, ᱡᱮ ᱠᱟᱴᱤᱡ ᱠᱟᱴᱤᱡ ᱩᱸ ᱵᱟᱹᱵᱩ ᱠᱚ ᱥᱮ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱟᱹᱰᱤ ᱠᱚᱢ ᱩᱢᱮᱨ ᱨᱮᱠᱚ ᱵᱟᱯᱞᱟᱜ ᱠᱟᱱᱟ ᱛᱚ᱾ ᱚᱱᱟ ᱵᱟᱨᱮᱛᱮ ᱡᱩᱫᱤ ᱠᱟᱹᱴᱤᱡ ᱞᱟᱝ ᱨᱚᱯᱚᱲᱟ ᱪᱮᱫᱠᱟ ᱞᱮᱠᱟ ᱵᱮᱥ ᱠᱚᱜᱼᱟ, ᱢᱟᱥᱮ ᱞᱟᱹᱭ ᱢᱮ?
ᱦᱮᱸ ᱨᱚᱯᱚᱲ ᱞᱮᱱᱠᱷᱟᱱ ᱚᱱᱟ ᱵᱷᱟᱜᱮ ᱠᱚᱜᱼᱟ᱾ ᱪᱮᱫᱟᱜ ᱥᱮ ᱚᱱᱟ ᱦᱚᱸ ᱢᱤᱫᱴᱤᱡ ᱵᱟᱲᱟᱭ ᱛᱮᱱᱟᱜ ᱡᱤᱱᱤᱥ ᱠᱟᱱᱟ ᱡᱮ ᱦᱟᱸᱜ ᱱᱤᱛᱚᱜ ᱫᱚ ᱢᱟᱱᱮ ᱪᱮᱫ ᱞᱮᱠᱟ ᱦᱩᱰᱤᱧ ᱩᱢᱮᱨ ᱨᱮᱠᱚ ᱵᱟᱯᱞᱟ ᱠᱟᱱ ᱚᱱᱟ ᱫᱚ ᱵᱟᱹᱲᱤᱡ ᱠᱟᱱᱟ ᱥᱮ? ᱤᱭᱟ ᱜᱮᱭᱟ᱾
ᱦᱩᱸ ᱟᱪᱪᱷᱟ ᱵᱚᱠᱚᱧ ᱛᱟᱦᱞᱮ ᱮᱸᱜ ᱟᱢ ᱠᱷᱚᱱ ᱜᱮ ᱮᱛᱚᱦᱚᱵ ᱛᱟᱞᱟᱝ ᱢᱮ ᱦᱮᱸ ᱛᱚ ᱱᱚᱜ-ᱱᱟ ᱡᱮ ᱠᱟᱹᱴᱤᱡ ᱠᱟᱹᱴᱤᱡ ᱟᱵᱚ ᱥᱟᱱᱛᱟᱲ ᱥᱟᱶ ᱛᱟ ᱨᱮ ᱵᱤᱥᱮᱥ ᱠᱚᱨᱮ ᱥᱟ ᱟᱨᱚ ᱮᱴᱟᱜ ᱨᱮᱦᱚᱸ ᱧᱮᱞᱚᱜᱚᱜ ᱠᱟᱱᱟ, ᱟᱫᱚ ᱵᱟᱲᱛᱤ ᱠᱟᱭᱛᱮ ᱟᱵᱚᱨᱮ ᱧᱮᱞᱚᱜᱚᱜ ᱠᱟᱱᱟ, ᱚᱱᱮ ᱚᱝᱠᱟ ᱦᱩᱰᱤᱧ-ᱦᱩᱰᱤᱧ ᱢᱟᱹᱭ ᱵᱩ ᱛᱟᱠᱚ ᱟᱹᱰᱤ ᱠᱚᱢ ᱩᱢᱮᱨ ᱨᱮᱠᱚ ᱵᱟᱯᱞᱟᱜ ᱠᱟᱱᱟ᱾ ᱢᱮᱱᱠᱷᱟᱱ ᱪᱮᱫᱟᱜ ᱚᱱᱠᱟ ᱞᱮᱠᱟ ᱠᱚ ᱵᱟᱯᱞᱟᱜ ᱠᱟᱱᱟ ᱥᱮ ᱚᱱᱟ ᱛᱟᱭᱚᱢ ᱫᱟᱨᱟᱢ ᱟᱠᱚ ᱚᱠᱟ ᱞᱮᱠᱟ ᱦᱟᱞᱚᱛ ᱦᱩᱭ ᱫᱟᱲᱮᱭᱟᱜᱼᱟ? ᱛᱚ ᱚᱱᱟ ᱵᱟᱨᱮ ᱛᱮ ᱠᱟᱹᱴᱤᱡ ᱞᱟᱹᱭ ᱢᱮ᱾ ᱟᱼᱼ
ᱡᱩᱫᱤ ᱧᱮᱞᱟᱵᱤᱱ ᱮᱸᱜ ᱱᱤᱛᱚᱜ-ᱟᱜ᱾ ᱟᱵᱚ ᱥᱟᱱᱛᱟᱲ ᱥᱟᱶᱛᱟ ᱨᱮ ᱢᱟᱱᱮᱜ-ᱟ ᱥᱟᱶᱛᱟ ᱢᱟᱱᱮ ᱥᱟᱶ ᱥᱚᱢᱟᱡᱽ ᱨᱮ ᱟᱨᱠᱤ,
ᱦᱩᱸ,
ᱧᱮᱞ ᱵᱮᱱ ᱟᱹᱰᱤᱴᱟᱜ ᱜᱮ ᱢᱟᱱᱮ ᱚᱥᱤᱠᱷᱤᱛᱚ ᱦᱚᱲ ᱢᱮᱱᱟᱜ ᱠᱚᱣᱟ ᱦᱮᱸᱥᱮ᱾ ᱟᱨ, ᱵᱟᱵᱟ ᱟᱭᱳ ᱡᱩᱫᱤ ᱚᱥᱤᱠᱷᱤᱛᱚ ᱠᱤᱱ ᱛᱟᱦᱮᱱᱟ ᱮᱱᱠᱷᱟᱱ ᱫᱚ ᱜᱤᱫᱽᱨᱟᱹ ᱦᱚᱸᱭ ᱢᱟᱱᱮ ᱠᱟᱹᱴᱤᱡ, ᱢᱟᱱᱮ ᱩᱱᱟᱹᱜ ᱫᱚ ᱵᱟᱝ ᱵᱩᱡᱷᱟᱹᱣ ᱫᱟᱲᱮᱭᱟᱠᱤᱱ ᱠᱟᱱᱟᱭ᱾ ᱢᱟᱱᱮ ᱵᱟᱝ ᱵᱩᱡᱷᱟᱹᱣ, ᱫᱟᱲᱮᱭᱟᱠᱚ ᱪᱮᱫ ᱞᱮᱠᱟ ᱢᱟᱱᱮ ᱦᱟᱨᱟ ᱵᱩᱨᱩ ᱢᱟᱱᱮ ᱪᱮᱫ ᱞᱮᱠᱟ ᱦᱟᱨᱟᱜ ᱢᱟᱱᱮ ᱢᱟᱨᱟᱝ ᱠᱟᱛᱮᱜ ᱟᱨᱠᱤ᱾ ᱢᱤᱫᱴᱤᱡ ᱢᱟᱨᱟᱝ ᱦᱚᱲᱮᱢ ᱵᱮᱱᱟᱜᱼᱟ᱾
ᱮᱠᱟᱞᱻ ᱮᱠᱟᱞ᱾
ᱮᱸᱜ ᱡᱚᱛᱚ ᱢᱟᱱᱮ ᱢᱤᱫᱴᱤᱡ ᱫᱚ ᱠᱟᱛᱷᱟ ᱦᱩᱭᱩᱜ ᱠᱟᱱᱟ ᱡᱮ, ᱟᱭᱳᱻᱵᱟᱵᱟ ᱴᱷᱮᱱ, ᱴᱷᱮᱱ ᱦᱚᱸ ᱫᱟᱭᱤᱠᱛᱛᱚ ᱛᱟᱦᱮᱱᱟ ᱟᱨ ᱜᱤᱫᱽᱨᱟᱹ ᱴᱷᱮᱱ ᱦᱚᱸ ᱢᱤᱫᱴᱮᱜ ᱢᱤᱫ ᱢᱟᱱᱮ ᱩᱢᱮᱨ ᱨᱮ ᱥᱮᱴᱮᱨ ᱞᱮᱱᱠᱷᱟᱱ ᱟᱡ ᱦᱚᱸ ᱡᱮᱢᱚᱱ ᱵᱩᱡᱽ ᱧᱟᱢᱟᱭ ᱡᱮ ᱦᱮᱸ᱾ ᱱᱚᱣᱟ ᱡᱤᱱᱤᱥ ᱠᱚᱨᱟᱣ ᱞᱮᱱᱠᱷᱟᱱ ᱱᱚᱣᱟ ᱡᱤᱱᱤᱥ ᱮᱱᱠᱷᱟᱱ ᱴᱷᱤᱠᱚᱜᱼᱟ᱾ ᱟᱨ ᱡᱩᱫᱤ ᱟᱭᱳ ᱵᱟᱵᱟ ᱜᱮ ᱟᱭᱳ ᱵᱟᱵᱟ ᱦᱚᱸ ᱡᱩᱫᱤ ᱢᱟᱱᱮ ᱵᱟᱹᱠᱼᱼ ᱠᱤᱱ ᱤᱭᱟᱹ ᱫᱟᱲᱮᱭᱟᱭᱟ ᱮᱱᱠᱷᱟᱱ, ᱟᱹᱠᱤᱱ ᱜᱮᱦᱚᱸ ᱫᱚᱥ ᱵᱤᱱ ᱞᱟᱹᱭ ᱫᱟᱲᱮᱭᱟᱜᱼᱟ᱾
ᱦᱳᱭ ᱦᱳᱭ᱾
ᱦᱮᱸ ᱟᱨ ᱱᱤᱛᱚᱜ ᱢᱟᱱᱮ ᱡᱮᱦᱮᱛᱩ, ᱟᱹᱰᱤᱴᱟᱜ ᱜᱮ ᱢᱟᱱᱮ ᱧᱮᱞ ᱵᱤᱱ ᱪᱷᱳᱴᱳ ᱩᱢᱮᱨ ᱨᱮᱜᱮ ᱠᱚ ᱵᱟᱯᱞᱟᱜ ᱠᱟᱱᱟ ᱠᱚ ᱟᱛᱩ, ᱟᱛᱩ ᱠᱚᱨᱮ ᱧᱮᱞ ᱵᱤᱱ ᱦᱮᱸᱥᱮ᱾ ᱟᱨ, ᱴᱟᱣᱩᱱ ᱠᱚᱨᱮᱱ ᱦᱚᱲ ᱫᱚ ᱧᱮᱞ ᱵᱤᱱ ᱟᱹᱰᱤ ᱪᱟᱞᱟᱠ ᱜᱮᱭᱟ ᱠᱚ᱾ ᱟᱠᱚ ᱫᱚ ᱟᱠᱚ ᱫᱚ ᱵᱟᱲᱟᱭᱟᱠᱚ ᱡᱮ, ᱥᱟᱱᱛᱟᱲ ᱡᱟᱦᱟᱸ ᱛᱤᱱᱟᱹᱜ ᱢᱮᱱᱟᱜ ᱠᱚᱣᱟ ᱴᱟᱣᱩᱱ ᱠᱚᱨᱮ ᱩᱱᱠᱩ ᱫᱚ ᱡᱚᱛᱚ ᱜᱮ ᱢᱟᱱᱮ ᱵᱟᱲᱟᱭᱟᱠᱚ ᱡᱮ ᱪᱮᱫ ᱞᱮᱠᱟ ᱢᱟᱱᱮ ᱱᱤᱛᱚᱜ ᱫᱚ ᱯᱩᱨᱟᱹ ᱢᱟᱱᱮᱜ ᱯᱩᱭᱥᱟᱹ ᱜᱮ ᱞᱟᱹᱠᱛᱤ ᱭᱟᱱᱟᱜ ᱡᱤᱱᱤᱥ ᱠᱟᱱᱟ ᱦᱮᱸ ᱥᱮ᱾ ᱦᱮᱸ ᱩᱱᱠᱤᱱ ᱩᱱᱠᱩ ᱫᱚ ᱧᱮᱞ ᱢᱮ ᱦᱩᱰᱤᱧ ᱩᱢᱮᱨ ᱨᱮᱫᱚ ᱵᱟᱝ ᱠᱚ ᱵᱟᱯᱞᱟᱜ ᱜᱮᱭᱟ ᱠᱚ᱾ ᱟᱨ, ᱩᱱᱠᱩ ᱫᱚ ᱪᱮᱫᱟᱜ, ᱪᱮᱫᱟᱜ ᱥᱮ ᱟᱠᱚ ᱟᱭᱳᱼᱵᱟᱵᱟ ᱦᱩᱰᱤᱧ ᱠᱷᱚᱱᱟᱜ ᱜᱮ ᱚᱱᱠᱟ ᱞᱟᱹᱭ, ᱞᱟᱹᱭ ᱟᱹᱜᱩ ᱟᱠᱟᱜ ᱠᱚᱣᱟ ᱠᱚ ᱡᱮ ᱦᱮᱸ ᱱᱤᱛᱚᱜ ᱫᱚ ᱢᱟᱱᱮ ᱯᱟᱲᱦᱟᱣ ᱨᱮᱱᱟᱜ ᱤᱭᱟᱹ ᱠᱟᱱ ᱛᱟᱢᱟ ᱱᱤᱛᱚᱜ ᱫᱚ ᱵᱮᱥ ᱵᱮᱥ ᱯᱟᱲᱦᱟᱣ ᱞᱮᱱᱠᱷᱟᱱ ᱟᱢ ᱯᱚᱨᱮᱛᱮ ᱪᱮᱫ ᱞᱮᱠᱟ ᱢᱟᱱᱮ, ᱟᱹᱥᱩᱞᱚᱜ ᱟᱢ ᱪᱮᱫ ᱞᱮᱠᱟ? ᱟᱹᱰᱤ ᱠᱤᱪᱷᱩ ᱜᱮ ᱢᱟᱱᱮ ᱞᱟᱹᱭ ᱟᱠᱚ ᱣᱟᱠᱚ ᱛᱚᱵᱮᱭᱱᱟᱝ ᱢᱟᱱᱮ ᱢᱤᱫᱴᱤᱡ ᱜᱤᱫᱽᱨᱟᱹ ᱨᱮ ᱢᱤᱫᱴᱤᱡ ᱵᱚᱦᱚᱜ ᱨᱮ ᱦᱤᱡᱩᱜ ᱛᱟᱭᱟ᱾ ᱡᱮ ᱵᱟᱝ ᱦᱮᱸ ᱱᱚᱝᱠᱟ ᱠᱚᱨᱟᱣ ᱞᱮᱱᱠᱷᱟᱱ ᱱᱚᱝᱠᱟ ᱜᱮ ᱴᱷᱤᱠᱚᱜᱼᱟ ᱱᱚᱝᱠᱟ ᱤᱧᱟᱹᱜ ᱯᱷᱤᱭᱩᱪᱟᱨ ᱨᱮ ᱢᱟᱱᱮ ᱪᱮᱫ ᱞᱮᱠᱟ ᱱᱤᱛᱚᱜ ᱡᱩᱫᱤ, ᱡᱩᱫᱤᱢ ᱴᱷᱤᱠ ᱴᱷᱤᱠ ᱟᱢᱟᱜ ᱪᱚᱨᱤᱛᱨᱚ ᱴᱷᱤᱠᱮᱢ ᱫᱚᱦᱚᱭᱟ ᱟᱢᱟᱜ
ᱦᱩᱸ᱾
ᱮ ᱯᱟᱲᱦᱟᱣ ᱨᱮ ᱟᱢᱟᱜ ᱡᱚᱛᱚ ᱠᱤᱪᱷᱩ ᱨᱮᱜᱮ ᱴᱷᱤᱠᱮᱢ ᱫᱚᱦᱚᱭ ᱮᱱ ᱠᱷᱟᱱ ᱯᱚᱨᱮᱨ ᱯᱚᱨᱮᱨ ᱠᱟᱞᱨᱮ ᱟᱢᱟᱜ ᱡᱟᱦᱟᱸ ᱢᱟᱱᱮ ᱞᱟᱭᱤᱯᱷ ᱟᱢᱟᱜ ᱚᱱᱟ ᱵᱮᱥᱚᱜᱼᱟ᱾
ᱮᱠᱟᱞ ᱮᱠᱟᱞ ᱟᱹᱰᱤ ᱢᱚᱡᱽ ᱜᱮ ᱟᱹᱰᱤ ᱢᱚᱡᱽ ᱠᱟᱛᱷᱟ ᱠᱚᱜᱮ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱜᱼᱟ᱾ ᱛᱚ ᱵᱚᱠᱚᱧ ᱤᱧ ᱠᱟᱹᱴᱤᱡ ᱚᱱᱟ ᱨᱮ ᱠᱟᱹᱴᱤᱡ ᱞᱟᱹᱭ ᱡᱩᱴᱤᱡᱟᱜ ᱠᱟᱹᱱᱟᱹᱧ
ᱟᱹᱵᱤᱱ ᱞᱟᱹᱭ ᱵᱤᱱ ᱛᱟᱦᱞᱮ ᱟᱹᱵᱤᱱ ᱢᱟᱱᱮ ᱪᱮᱫ ᱞᱮᱠᱟ ᱵᱤᱱ ᱵᱩᱡᱷᱟᱹᱣᱟ ᱟᱨᱠᱤ ᱱᱚᱣᱟ ᱠᱚᱨᱮ ᱡᱤᱱᱤᱥ
ᱛᱚ ᱵᱚᱸᱠᱚᱧ ᱡᱟᱦᱟᱸ ᱞᱮᱠᱟ ᱞᱟᱹᱭ ᱦᱳᱮᱱᱟ ᱡᱮ ᱵᱟᱝᱢᱟ ᱠᱚᱢ ᱠᱚᱢ ᱩᱢᱮᱨ ᱨᱮᱱ ᱢᱟᱹᱭ ᱵᱟᱹᱵᱩ ᱛᱟᱠᱚ ᱟᱹᱰᱤ ᱟᱠᱚ ᱚᱞᱯᱚ ᱵᱚᱭᱚᱥ ᱨᱮᱠᱚ ᱵᱟᱯᱞᱟᱜ ᱠᱟᱱᱟ ᱛᱚ ᱢᱮᱱᱠᱷᱟᱱ ᱪᱮᱫᱟᱜ ᱛᱚ ᱵᱚᱠᱚᱧ ᱚᱸᱰᱮ ᱟᱢ ᱟᱹᱰᱤ ᱢᱚᱸᱡᱽ ᱢᱤᱫᱴᱟᱝ ᱠᱟᱛᱷᱟᱢ ᱞᱟᱹᱭ ᱠᱮᱜᱟ ᱟᱠᱚ ᱜᱟᱨᱡᱮᱱ ᱮᱰᱩᱠᱮᱴᱮᱴ ᱵᱟᱝ ᱠᱟᱱᱟ ᱠᱚ ᱮᱠᱟᱞ ᱮᱠᱫᱚᱢ ᱡᱟᱦᱟᱸ ᱚᱲᱟᱜ ᱨᱮ ᱮᱰᱩᱠᱮᱴᱮᱴ ᱜᱮᱭᱟᱭ ᱥᱮ ᱠᱟᱹᱴᱤᱡ ᱥᱤᱠᱠᱷᱤᱛᱚ ᱵᱷᱟᱜᱮ ᱢᱮᱱᱟᱭᱟ ᱩᱱᱤ ᱨᱮᱱ ᱜᱤᱫᱽᱨᱟᱹ ᱫᱚ ᱴᱷᱤᱠ ᱢᱚᱸᱡᱽ ᱜᱮ ᱥᱤᱠᱷᱟᱹᱭ ᱮᱢᱟᱭ ᱠᱟᱱᱟᱭ ᱥᱮ ᱛᱟᱭᱚᱢ ᱫᱟᱨᱟᱢ ᱥᱮ ᱦᱟᱯᱮᱱ ᱫᱤᱱ ᱚᱠᱟᱮ ᱞᱮᱠᱟ ᱰᱟᱨᱦᱟᱜ ᱛᱮ ᱰᱟᱨᱦᱟᱜ ᱦᱳᱭᱳᱜᱼᱟ
ᱦᱮᱸ ᱦᱮᱸ
ᱟᱹᱰᱤ ᱢᱚᱸᱡᱽ ᱜᱮ ᱞᱮᱭ ᱡᱩᱛᱟᱭ ᱠᱟᱱᱟᱭ
ᱦᱮᱸ ᱦᱮᱸ ᱦᱮᱸ
ᱡᱟᱦᱟᱸ ᱚᱲᱟᱜ ᱨᱮ ᱧᱮᱞᱚᱜᱚᱜ ᱠᱟᱱᱟ ᱥᱤᱠᱠᱷᱤᱛᱚ ᱥᱮ ᱮᱰᱩᱠᱮᱴᱮᱴ ᱠᱚᱢ ᱜᱮᱭᱟ ᱚᱱᱟ ᱚᱲᱟᱜ ᱨᱮᱱ ᱫᱚ ᱩᱱᱠᱩ ᱠᱟᱹᱴᱤᱡ ᱠᱟᱹᱴᱤᱡ ᱜᱤᱫᱽᱨᱟᱹ ᱠᱚ ᱢᱤᱫᱴᱟᱝ ᱥᱚᱴᱷᱤᱠ ᱫᱤᱥᱟᱹ ᱩᱫᱩᱜ ᱥᱮ ᱥᱚᱴᱷᱤᱠ ᱢᱤᱫᱴᱟᱝ ᱵᱷᱟᱜᱮ ᱨᱟᱥᱛᱟ ᱵᱟᱝᱠᱚ ᱞᱟᱹᱭ ᱫᱟᱲᱮ ᱟᱠᱚ ᱠᱟᱱᱟ ᱡᱮ ᱵᱟᱹᱵᱩ ᱱᱚᱜ ᱱᱟ ᱨᱟᱥᱛᱟ ᱛᱮ ᱛᱟᱲᱟᱢ ᱞᱮᱠᱷᱟᱱ ᱱᱚᱝᱠᱟ ᱦᱳᱭᱳᱜᱚᱜᱼᱟ ᱟᱨ ᱱᱚᱝᱠᱟ ᱨᱟᱥᱛᱟ ᱛᱮ ᱛᱟᱲᱟᱢ ᱞᱮᱠᱷᱟᱱ ᱱᱚᱝᱠᱟ ᱦᱩᱭᱩᱜᱼᱟ
ᱦᱮᱸ
ᱟᱫᱚ ᱚᱱᱮ ᱚᱱᱠᱟ ᱡᱚᱠᱷᱚᱱ ᱢᱤᱫᱴᱟᱝ ᱥᱤᱠᱷᱟᱹ ᱵᱟᱝ ᱠᱚ ᱮᱢ ᱫᱟᱲᱮ ᱟᱠᱚ ᱠᱟᱱᱟ ᱵᱷᱟᱜᱤ ᱟᱫᱚ ᱡᱚᱠᱷᱚᱱ ᱠᱟᱹᱴᱤᱡ ᱠᱚ ᱦᱟᱨᱟᱜ ᱠᱟᱱᱟ ᱟᱫᱚ ᱩᱱ ᱡᱚᱠᱷᱚᱱ ᱢᱤᱫᱴᱟᱝ ᱟᱭᱳ ᱵᱟᱵᱟ ᱪᱮᱛᱟᱱ ᱥᱮ ᱜᱟᱨᱡᱮᱱ ᱪᱮᱛᱟᱱ ᱢᱤᱫᱴᱟᱝ ᱢᱟᱱᱟᱣ ᱵᱟᱛᱟᱣ ᱪᱟᱵᱟᱜ ᱠᱟᱱᱟ ᱵᱟᱝ ᱠᱚ ᱵᱟᱛᱟᱣ ᱮᱫ ᱠᱚᱣᱟ ᱦᱩᱸ ᱦᱩᱸ ᱟᱨ ᱱᱮᱛᱟᱨ ᱦᱚᱸ ᱢᱟ ᱢᱤᱫᱴᱟᱝ ᱥᱤᱥᱴᱮᱢ ᱯᱟᱞᱴᱟᱣ ᱟᱠᱟᱱᱟ ᱠᱟᱹᱴᱤᱡ ᱦᱟᱨᱟ ᱞᱮᱱᱠᱷᱟᱱ ᱫᱚ ᱡᱟᱦᱟᱸ ᱛᱮᱜᱮ ᱢᱳᱵᱟᱭᱤᱞ ᱫᱚ ᱠᱤᱨᱤᱧ ᱜᱮ ᱞᱟᱜᱟᱜᱼᱟ ᱥᱮ ᱵᱟᱝᱠᱷᱟᱱ ᱱᱤᱛᱚᱜ ᱫᱚ ᱚᱞᱚᱜ ᱯᱟᱲᱦᱟᱣ ᱠᱟᱛᱮᱜ ᱦᱚᱸ ᱴᱮᱱ ᱴᱩᱭᱮᱞᱵᱷ ᱠᱞᱟᱥ ᱨᱮᱫᱚ ᱠᱚ ᱮᱢᱟ ᱠᱚ ᱠᱟᱱ ᱜᱮᱭᱟ ᱠᱤᱪᱷᱩ ᱠᱤᱪᱷᱩ ᱴᱚᱴᱷᱟ ᱠᱚᱨᱮ ᱡᱟᱭᱜᱟ ᱠᱚᱨᱮᱜ ᱫᱚ
ᱦᱮᱸ ᱦᱮᱸ
ᱟᱫᱚ ᱚᱱᱠᱟ ᱠᱟᱛᱮᱫ ᱯᱷᱳᱱ ᱠᱚᱠᱚ ᱦᱟᱛᱟᱣᱮᱜᱼᱟ ᱟᱫᱚ ᱯᱷᱳᱱ ᱠᱟᱛᱮᱫ ᱢᱟ ᱵᱷᱟᱜᱮ ᱡᱤᱱᱤᱥ ᱚᱞᱚᱜ ᱯᱟᱲᱦᱟᱜ ᱞᱟᱹᱜᱤᱫ ᱯᱷᱳᱱ ᱠᱚ ᱮᱢᱚᱜ ᱚᱲᱟᱜ ᱦᱚᱲ ᱦᱚᱸ ᱚᱞᱚᱜ ᱯᱟᱲᱦᱟᱜ ᱞᱟᱹᱜᱤᱫ ᱯᱷᱳᱱ ᱠᱚ ᱦᱟᱛᱟᱣ ᱟᱹᱱᱤᱡ ᱠᱟᱱᱟ ᱢᱮᱱᱠᱷᱟᱱ ᱧᱮᱞᱚᱜᱚᱜ ᱠᱟᱱᱟ ᱟᱹᱰᱤᱜᱟᱱ ᱥᱳᱥᱟᱞ ᱢᱤᱰᱤᱭᱟ ᱮᱯᱥ ᱫᱟᱨᱟᱭ ᱛᱮ
ᱦᱮᱸ ᱦᱮᱸ
ᱢᱤᱫᱴᱟᱝ ᱠᱚᱲᱟ ᱜᱤᱫᱽᱨᱟᱹ ᱥᱟᱞᱟᱜ ᱢᱤᱫᱴᱟᱝ ᱠᱩᱲᱤ ᱜᱤᱫᱽᱨᱟᱹ ᱢᱤᱫᱴᱟᱝ ᱟᱠᱚ ᱢᱤᱫᱴᱟᱝ
ᱮᱫᱚᱢ ᱥᱟᱹᱜᱟᱹᱭ ᱠᱚ ᱡᱚᱲᱟᱣ ᱮᱫᱟ ᱦᱩᱸ
ᱟᱫᱚ ᱚᱱᱟ ᱥᱟᱹᱜᱟᱹᱭ ᱡᱚᱲᱟᱣ ᱫᱟᱠᱚ ᱟᱫᱚ ᱚᱱᱟᱜᱮ ᱵᱟᱨ ᱯᱮ ᱫᱤᱱ ᱥᱮ ᱫᱤᱱᱟᱹᱢ ᱫᱤᱱ ᱨᱚᱯᱚᱲ ᱨᱚᱯᱚᱲ ᱛᱮ ᱢᱤᱫᱴᱟᱝ ᱫᱩᱞᱟᱹᱲ ᱯᱚᱨᱤᱵᱚᱨᱛᱚᱱ ᱡᱟᱦᱟᱸ ᱫᱚᱠᱚ ᱞᱟᱹᱭ ᱮᱫᱟ ᱮᱸᱜ ᱡᱮ ᱟᱞᱮᱭᱟᱜ ᱱᱚᱣᱟ ᱜᱮ ᱥᱟᱹᱨᱤ ᱫᱩᱞᱟᱹᱲ ᱠᱟᱱ ᱛᱟᱞᱮᱭᱟ ᱟᱨ ᱚᱱᱠᱟ ᱵᱟᱯᱞᱟ ᱦᱚᱸᱠᱚ ᱵᱟᱯᱞᱟᱜ ᱠᱟᱱᱟ ᱠᱷᱟᱱ ᱵᱚᱠᱚᱧ ᱚᱸᱰᱮ ᱟᱨ ᱢᱤᱫᱴᱟᱝ ᱠᱩᱠᱞᱤᱧ ᱨᱟᱠᱟᱵᱟ ᱟᱢ ᱴᱷᱮᱱ ᱚᱱᱮ ᱡᱮ ᱟᱠᱚ ᱢᱤᱫᱴᱟᱝ ᱠᱚᱢ ᱩᱢᱮ ᱨᱮᱠᱚ ᱞᱟᱹᱭ ᱮᱫᱟ ᱡᱮ ᱟᱞᱮ ᱜᱮ ᱱᱚᱶᱟ ᱥᱟᱹᱨᱤ ᱫᱩᱞᱟᱹᱲ ᱠᱟᱱ ᱛᱟᱞᱮᱭᱟ ᱥᱮ ᱜᱮ ᱟᱠᱚ ᱢᱤᱫᱴᱟᱝ ᱵᱮᱪᱮᱞᱟᱨ ᱟᱹᱨᱤ ᱟᱠᱚ ᱥᱮ ᱢᱤᱫᱴᱟᱝ ᱮᱰᱟᱞᱴ ᱟᱹᱣᱨᱤ ᱦᱩᱭᱩᱜ ᱨᱮᱜᱮ ᱦᱩᱭᱩᱜᱼᱟ
ᱮᱠᱫᱚᱢ
ᱚᱱᱟ ᱢᱟᱲᱟᱝ ᱨᱮᱜᱮ ᱟᱞᱮ ᱞᱟᱹᱭ ᱮᱫᱟ ᱛᱟᱠᱚᱣᱟ ᱟᱞᱮ ᱱᱚᱣᱟ ᱜᱮ ᱥᱟᱹᱨᱤ ᱫᱩᱞᱟᱹᱲ ᱠᱟᱱ ᱛᱟᱠᱚᱣᱟ ᱢᱮᱱᱠᱷᱟᱱ ᱥᱟᱹᱨᱤ ᱟᱫᱚ ᱚᱱᱟ ᱥᱟᱹᱨᱤ ᱫᱩᱞᱟᱹᱲ ᱠᱟᱱ ᱛᱟᱠᱚᱣᱟ
ᱵᱟᱝ ᱧᱮᱞ ᱵᱤᱱ
ᱦᱩᱸ
ᱮᱸᱫ ᱡᱮᱦᱚᱛᱩ ᱢᱤᱫᱴᱤᱡ ᱩᱢᱮᱨ ᱨᱮ ᱥᱮᱴᱮᱨ ᱞᱮᱱᱠᱷᱟᱱ ᱱᱚᱣᱟ ᱫᱚ ᱦᱩᱭᱩᱜ ᱜᱮᱭᱟ
ᱦᱳᱭ ᱮᱠᱟᱞᱻᱮᱠᱟᱞᱻᱮᱠᱟᱞ ᱟᱹᱰᱤ ᱡᱚᱛᱷᱟᱛ ᱟᱱᱟᱜ ᱠᱟᱛᱷᱟᱢ ᱞᱟᱹᱭ ᱠᱮᱫᱟ ᱾ ᱢᱤᱫᱴᱟᱝ ᱩᱢᱮᱨ ᱦᱮᱡ ᱞᱮᱱᱠᱷᱟᱱ ᱱᱚᱣᱟ ᱢᱤᱫᱴᱟᱝ ᱵᱷᱤᱢᱵᱷᱨᱟᱱᱛᱤ ᱥᱮ ᱢᱤᱫᱴᱟᱝ ᱱᱚᱝᱠᱟ ᱢᱤᱫᱴᱟᱝ ᱟᱵᱜ ᱵᱚᱥ ᱠᱟᱹᱢᱤ ᱠᱚ ᱚᱱᱟ ᱠᱚ ᱦᱩᱭᱩᱜ
ᱟᱹᱰᱤ ᱜᱟᱱ ᱦᱚᱲ ᱢᱟᱱᱮ ᱦᱤᱭᱩᱢᱮᱱ ᱵᱚᱰᱤ ᱨᱮ ᱟᱹᱰᱤ ᱜᱟᱱ ᱦᱚᱨᱢᱚᱱ ᱠᱚ ᱢᱮᱱᱟᱜ ᱠᱟᱫᱟ ᱚᱱᱟ ᱠᱚ ᱢᱟᱱᱮ ᱟᱹᱰᱤ ᱠᱤᱪᱷᱩ ᱦᱩᱭᱩᱜ ᱜᱮᱭᱟ, ᱛᱚ ᱟᱫᱚ ᱚᱱᱟ ᱫᱚ ᱵᱟᱭᱳᱞᱚᱡᱤ ᱠᱟᱛᱷᱟ ᱠᱟᱱᱟ ᱴᱷᱤᱠ ᱜᱮᱭᱟ ᱾ ᱟᱫᱚ ᱚᱱᱟ ᱩᱢᱮᱨ ᱥᱮᱴᱮᱨ ᱞᱮᱱᱠᱷᱟᱱ ᱢᱤᱫᱴᱮᱡ ᱫᱚ ᱦᱩᱭᱩᱜ ᱜᱮᱭᱟ ᱟᱨᱠᱤ ᱾ ᱛᱚ ᱟᱫᱚ ᱟᱹᱰᱤ ᱦᱚᱲ ᱚᱻᱚᱱᱟ ᱤᱭᱟᱹᱨᱮ ᱤᱭᱟᱹ ᱤᱭᱟᱹᱜ ᱜᱮᱭᱟ ᱠᱚ ᱧᱮᱞ ᱜᱮᱭᱟ ᱵᱤᱱ ᱟᱹᱰᱤ ᱦᱚᱲ ᱟᱹᱰᱤ ᱦᱚᱲ ᱜᱮ ᱟᱫᱚ ᱚᱱᱟ ᱫᱩᱞᱟᱹᱲ ᱠᱷᱟᱹᱞᱤ ᱮᱠᱷᱮᱱ ᱫᱩᱞᱟᱹᱲ ᱢᱟᱱᱮ ᱡᱟᱦᱟᱸ ᱥᱟᱹᱜᱟᱹᱭ ᱦᱩᱭᱩᱜ ᱠᱟᱱᱟ ᱚᱱᱟ ᱛᱟᱞᱟ ᱾
ᱦᱩᱸᱻᱦᱩᱸ᱾
ᱚᱱᱟ ᱥᱟᱹᱜᱟᱹᱭ ᱫᱚ ᱟᱨᱠᱤ ᱚᱱᱟ ᱢᱟᱱᱮ ᱱᱤᱵᱷᱟᱹᱣ ᱦᱩᱭᱩᱜᱼᱟ ᱡᱟᱦᱟᱸ ᱫᱚ ᱡᱟᱦᱟᱸᱱᱟᱼᱜ ᱯᱩᱨᱟᱹ ᱚᱱᱟ ᱱᱤᱵᱷᱟᱹᱣ ᱢᱟᱱᱮ ᱪᱮᱫ ᱞᱮᱠᱟᱧ ᱞᱟᱹᱭᱟ ᱚᱱᱟ ᱱᱤᱵᱷᱟᱹᱣ ᱢᱟᱱᱮ ᱫᱚ ᱡᱟᱦᱟᱸ ᱟᱵᱤᱱ ᱞᱟᱦᱟ ᱛᱮ ᱞᱟᱦᱟ ᱛᱮ ᱯᱩᱨᱟᱹ ᱪᱮᱛᱟᱱ ᱥᱮᱱ ᱪᱟᱞᱟᱣ ᱤᱫᱤ ᱨᱮᱱᱟᱜ ᱱᱤᱵᱷᱟᱹᱣ ᱾ ᱟᱨᱠᱤ ᱢᱟᱱᱮ
ᱦᱩᱸ ᱟᱪᱪᱷᱟ ᱦᱮᱸ ᱟᱫᱚ ᱱᱚᱰᱮ ᱵᱚᱠᱚᱧ ᱟᱞᱟᱝ ᱟᱜ ᱫᱚ ᱱᱚᱝᱠᱟᱱᱼᱟᱜ ᱢᱮᱱᱠᱷᱟᱱ ᱚᱱᱠᱟ ᱞᱮᱠᱟ ᱵᱟᱝ ᱧᱮᱞᱚᱜᱼᱚᱜ ᱠᱟᱱᱟ ᱪᱮᱫ ᱥᱮ ᱧᱮᱞᱚᱜ ᱠᱟᱱᱟ ᱠᱚᱢ ᱩᱢᱮᱨ ᱨᱮᱜᱮ ᱠᱚ ᱵᱟᱯᱞᱟᱜ ᱠᱟᱱᱟ ᱠᱚ᱾
ᱦᱮᱸ ᱵᱟᱯᱞᱟᱜ ᱠᱟᱱᱟ ᱠᱚ ᱦᱮᱸ ᱚᱱᱟ ᱫᱚ ᱟᱫᱚ ᱟᱫᱚ ᱚᱱᱟᱫᱚ ᱵᱟᱹᱲᱤᱡ ᱜᱮᱭᱟ᱾ ᱠᱚᱢ ᱩᱢᱮᱨ ᱨᱮ ᱵᱟᱯᱞᱟ ᱫᱚ᱾ ᱠᱤᱱᱛᱩ ᱟᱫᱚ ᱢᱤᱫᱴᱤᱡ ᱚᱱᱟ ᱫᱚ ᱢᱟᱱᱮ ᱨᱚᱲ ᱢᱟᱱᱮ ᱡᱟᱦᱟᱸ ᱧᱮᱞ ᱵᱤᱱ ᱠᱚᱲᱟ ᱦᱚᱸ ᱚᱱᱠᱟ ᱚᱱᱠᱟᱱ ᱠᱚ ᱠᱚᱲᱟ ᱠᱚ ᱛᱟᱦᱮᱸ ᱱᱟᱠᱚ ᱡᱮ ᱨᱚᱲ ᱨᱚᱲ ᱛᱮᱜᱮ ᱢᱟᱱᱮ ᱟᱹᱰᱤ ᱢᱟᱱᱮ ᱚᱱᱟ ᱫᱚ ᱟᱹᱰᱤ ᱢᱟᱱᱮ ᱪᱮᱫ ᱠᱟᱹᱧ ᱞᱟᱹᱭᱟ ᱢᱟᱱᱮ ᱠᱚᱢ ᱩᱢᱮᱨ ᱨᱮᱜᱮ ᱩᱱᱠᱩ ᱫᱚ ᱚᱱᱠᱟ ᱠᱚ ᱢᱟᱱᱮ ᱟᱠᱚᱣᱟᱜ ᱢᱟᱭᱤᱱᱰᱥᱮᱴ ᱠᱚ ᱫᱚᱦᱚ ᱠᱟᱜᱼᱟ ᱥᱮ᱾
ᱦᱳᱭ ᱦᱳᱭ ᱮᱠᱟᱞ ᱮᱠᱟᱞ ᱢᱟᱱᱮ ᱡᱟᱦᱟᱸ ᱞᱮᱠᱟ ᱫᱚ ᱞᱟᱹᱭᱚᱜ᱾ ᱡᱟᱦᱟᱸᱮᱠᱟ ᱥᱮ ᱮᱸᱻ ᱢᱳᱵᱟᱭᱤᱞ ᱨᱮ ᱥᱩᱵᱤᱫᱷᱟ ᱥᱩᱵᱤᱫᱷᱟ ᱵᱟᱱᱟᱨ ᱜᱮ ᱢᱮᱱᱟᱜᱼᱟ᱾ ᱢᱮᱱᱠᱷᱟᱱ ᱡᱟᱦᱟᱸ ᱠᱷᱟᱨᱟᱯᱟᱜ ᱚᱱᱟᱜᱮ ᱵᱮᱥᱤ ᱠᱚ ᱟᱯᱱᱟᱨᱫᱟ ᱥᱮ ᱟᱠᱚᱣᱟᱜ ᱩᱭᱦᱟᱹᱨ ᱵᱷᱟᱵᱱᱟ ᱦᱚᱸ ᱦᱮᱸ ᱥᱮ ᱟᱠᱚ ᱩᱭᱦᱟᱹᱨ ᱵᱷᱟᱵᱱᱟ ᱦᱚᱸᱠᱚ ᱵᱟᱹᱲᱤᱡᱮᱜ ᱛᱟᱠᱚᱣᱟ᱾ ᱟᱫᱚ ᱚᱱᱟ ᱠᱷᱟᱹᱛᱤᱨ ᱠᱷᱟᱹᱛᱤᱨ ᱧᱮᱞᱚᱜᱼᱚᱜ ᱠᱟᱱᱟ ᱵᱟᱯᱞᱟᱜ ᱠᱟᱱᱟ ᱠᱚ, ᱱᱚᱣᱟ ᱠᱷᱟᱹᱛᱤᱨ ᱛᱮ ᱤᱧᱤᱧ ᱞᱟᱹᱭ ᱟ ᱪᱮᱫᱟᱜ ᱥᱮ ᱢᱤᱫᱴᱟᱝ ᱟᱠᱚ ᱜᱮ ᱵᱩᱡ ᱨᱮᱭᱟᱜ ᱢᱤᱫᱴᱟᱝ ᱫᱟᱲᱮ ᱟᱹᱣᱨᱤ ᱟᱛᱟᱠᱚᱣᱟ ᱾
ᱫᱟᱲᱮ ᱨᱮᱭᱟᱜ ᱮᱠᱫᱚᱢ ᱾
ᱦᱮᱸ ᱥᱮ ᱮᱠᱷᱱᱳ ᱦᱩᱰᱤᱧ ᱜᱮᱭᱟ ᱠᱚ ᱢᱤᱫᱴᱟᱱ ᱟᱴᱷᱮᱨᱚ ᱥᱟᱢᱟᱱᱱᱚ ᱢᱤᱫᱴᱟᱱ ᱡᱟᱦᱟᱸ ᱦᱳᱭ ᱫᱚᱨᱠᱟᱨ ᱚᱱᱟ ᱦᱚᱸ ᱵᱟᱝ ᱦᱩᱭ ᱠᱟᱱ ᱛᱟᱠᱚᱣᱟ᱾ ᱠᱤᱱᱛᱩ ᱚᱱᱟ ᱨᱮᱜᱮ ᱠᱚ ᱞᱟᱹᱭᱮᱫᱟ᱾ ᱱᱚᱣᱟ ᱥᱟᱹᱨᱤ ᱫᱩᱞᱟᱹᱲ ᱠᱟᱱ ᱛᱟᱞᱮᱭᱟ᱾ ᱢᱮᱱᱠᱷᱟᱱ ᱤᱧ ᱫᱚ ᱞᱟᱹᱭᱟᱹᱧ ᱵᱟᱝ ᱠᱟᱱᱟ ᱤᱧᱟᱜ ᱢᱚᱱᱮᱛᱮ ᱾ ᱤᱧ ᱫᱚ ᱱᱚᱝᱠᱟ ᱞᱮᱠᱟᱧ ᱢᱚᱱᱮᱭᱟ᱾ ᱡᱟᱦᱟᱸ ᱩᱱᱠᱩ ᱠᱚᱢ ᱩᱢᱮᱨ ᱨᱮᱜᱮ ᱡᱟᱦᱟᱸ ᱠᱚ ᱩᱱᱠᱩ ᱠᱩᱞᱤᱭᱮᱫ ᱛᱟᱠᱚᱣᱟ ᱡᱮ ᱱᱚᱣᱟᱴᱟᱜ ᱥᱟᱹᱨᱤ ᱫᱩᱞᱟᱹᱲ ᱠᱟᱱ ᱛᱟᱞᱮᱭᱟ ᱟᱨᱠᱚ ᱵᱟᱯᱞᱟᱜ ᱠᱟᱱᱟ᱾ ᱤᱧ ᱫᱚᱧ ᱩᱱᱠᱩ ᱫᱚᱧ ᱢᱮᱛᱟ ᱠᱚᱣᱟ᱾ ᱡᱮ ᱦᱚᱭᱛᱳ ᱱᱚᱣᱟ ᱫᱚ ᱟᱠᱚ ᱢᱤᱫᱴᱟᱝ ᱡᱩᱣᱟᱹᱱ ᱨᱟᱥᱟ ᱛᱤᱨᱯᱤᱛ ᱞᱟᱹᱜᱤᱫ ᱡᱟᱦᱟᱸ ᱚᱡᱩᱦᱟᱛ ᱚᱱᱟ ᱚᱡᱩᱦᱟᱛ ᱜᱮ ᱠᱟᱱ ᱛᱟᱠᱚᱣᱟ᱾
ᱦᱮᱸᱻᱦᱮᱸ᱾
ᱵᱟᱛ ᱠᱟᱛᱮ ᱟᱫᱚ ᱚᱱᱠᱟ ᱞᱮᱠᱟ ᱤᱧ ᱢᱚᱱᱮ ᱜᱮᱭᱟ᱾ ᱵᱟᱠᱷᱟᱱ ᱫᱚ ᱪᱤᱠᱟᱹᱛᱮ ᱦᱩᱭ ᱫᱟᱲᱮᱭᱟᱜᱼᱟ?
ᱦᱮᱸᱻᱦᱮᱸᱻᱮᱸ, ᱟᱫᱚ ᱟᱹᱰᱤ ᱠᱤᱪᱷᱩ ᱡᱤᱱᱤᱥ ᱜᱮ ᱢᱮᱴᱟᱨᱟ ᱦᱮᱸᱥᱮ᱾
ᱦᱮᱸ
ᱟᱻ ᱟᱻᱟ ᱯᱮᱨᱮᱴᱥ ᱦᱚ ᱢᱮᱴᱟᱨ ᱜᱮᱭᱟ ᱠᱚ ᱜᱤᱫᱽᱨᱟᱹ ᱟᱻ ᱚᱠᱟ ᱢᱟᱱᱮ ᱤᱭᱟᱹ ᱨᱮᱦᱚᱸ ᱢᱟᱱᱮ ᱚᱠᱟ ᱟᱠᱚᱣᱟᱜ ᱯᱷᱨᱮᱱᱰ ᱥᱟᱨᱠᱮᱞ ᱪᱮᱫ ᱞᱮᱠᱟ ᱢᱮᱱᱟᱜ ᱟᱠᱟᱫᱟ᱾ ᱚᱱᱟ ᱠᱚᱦᱚᱸ ᱛᱟᱯᱚᱨᱮ ᱟᱨ ᱧᱮᱞ ᱵᱤᱱ᱾
ᱟᱨ ᱢᱤᱫᱴᱟᱝ ᱠᱟᱛᱷᱟᱧ ᱞᱟᱹᱭ ᱞᱮᱜᱮ ᱯᱷᱨᱮᱱᱰ ᱥᱟᱨᱠᱮᱞ ᱡᱩᱫᱤ ᱚ ᱚᱱᱟ ᱦᱚᱸ ᱢᱮᱴᱟᱨ ᱮ ᱠᱟᱱ ᱜᱮᱭᱟ᱾ ᱡᱩᱫᱤ ᱢᱮᱱᱠᱷᱟᱱ ᱡᱟᱦᱟᱸᱭ ᱜᱤᱫᱽᱨᱟ ᱮᱰᱩᱠᱮᱴᱮᱴ ᱜᱮᱭᱟᱭ᱾ ᱠᱤᱱᱛᱩ ᱩᱱᱤ ᱠᱷᱮᱛᱨᱮ ᱨᱮᱫᱚ ᱟᱡ ᱡᱟᱦᱟᱸ ᱛᱤᱱᱟᱹᱜ ᱟᱡᱨᱮᱱ ᱴᱷᱮᱱ ᱡᱟᱦᱟᱸ ᱛᱤᱱᱟᱹᱜ ᱞᱮᱠᱟ ᱤᱭᱟᱹ ᱠᱚ ᱦᱩᱭ ᱦᱚᱪᱚᱱᱤᱡ ᱢᱮᱱᱠᱷᱟᱱ ᱩᱱᱤ ᱫᱚ ᱚᱱᱟ ᱨᱟᱥᱛᱟ ᱛᱮ ᱵᱟᱝ-ᱮ ᱰᱟᱦᱨᱟᱜ-ᱟᱭ᱾ ᱪᱮᱫᱟᱜ ᱥᱮ ᱟᱡ ᱮ ᱵᱟᱲᱟᱭᱟ ᱤᱧ ᱟᱠᱟ ᱞᱮᱠᱟᱧ ᱛᱟᱲᱟᱢ ᱞᱮᱠᱷᱟᱱ ᱟᱠᱟ ᱡᱟᱭᱜᱟᱧ ᱛᱤᱭᱩᱜᱟ᱾
ᱦᱮᱸ ᱦᱮᱸ ᱦᱮᱸ ᱮᱠᱫᱚᱢ ᱮᱠᱫᱚᱢ,
ᱟᱫᱚ ᱠᱷᱟᱱ ᱚᱱᱟ ᱫᱚ ᱵᱮᱥᱤ ᱡᱟᱦᱟᱸ
ᱚᱞᱚᱜ ᱯᱟᱲᱦᱟᱜ ᱫᱤᱠᱮ ᱛᱚ ᱠᱷᱟᱴᱚ ᱧᱚᱜ ᱜᱮᱭᱟ ᱩᱱᱠᱩ ᱠᱷᱮᱛᱨᱮ ᱚᱱᱟ ᱫᱚ ᱡᱟᱹᱥᱛᱤ ᱧᱮᱞᱚᱜᱚᱜ ᱠᱟᱱᱟ᱾ ᱚᱱᱠᱟ
ᱟᱫᱚ ᱛᱟᱭᱚᱢ ᱫᱟᱨᱟᱢ ᱟᱨᱦᱚᱸ ᱱᱚᱝᱠᱟ ᱧᱮᱞᱚᱜᱚᱜ ᱠᱟᱱᱟ᱾ ᱵᱟᱝᱢᱟ ᱡᱚᱠᱷᱚᱱ ᱚᱱᱠᱟ ᱵᱟᱯᱞᱟ ᱢᱟ ᱵᱟᱯᱞᱟᱜ ᱠᱟᱱᱟ ᱠᱚ, ᱛᱟᱯᱚᱨᱮ ᱟᱠᱚᱨᱮᱱ ᱡᱟᱦᱟᱸ ᱜᱤᱫᱽᱨᱟᱹ ᱯᱤᱫᱽᱨᱟᱹ ᱠᱚ ᱦᱩᱭᱩᱜᱚᱜ ᱠᱟᱱᱟ᱾ ᱩᱱᱠᱩ ᱦᱚᱸ ᱢᱤᱫᱴᱟᱝ ᱟᱹᱰᱤ ᱠᱚᱢ ᱯᱩᱥᱴᱤ ᱨᱮᱠᱚ ᱯᱩᱥᱴᱤᱜ ᱠᱟᱱᱟ᱾ ᱟᱸᱡᱚᱢᱚᱜ ᱠᱟᱱᱟ ᱥᱮ?
ᱟᱸᱡᱚᱢᱚᱜ ᱠᱟᱱᱟ?
ᱦᱮᱸ ᱦᱮᱸ ᱟᱸᱡᱚᱢ ᱠᱟᱱᱟ ᱱᱚᱝᱠᱟ ᱡᱟᱦᱟᱸᱭ ᱠᱚᱢ ᱩᱢᱮᱨ ᱨᱮᱠᱚ ᱵᱟᱯᱞᱟ ᱠᱟᱱᱟ᱾ ᱩᱱᱠᱩ ᱟᱠᱚ ᱨᱤᱱ ᱜᱤᱫᱽᱨᱟᱹ ᱯᱤᱫᱽᱨᱟᱹ ᱦᱚ--ᱸ ᱟᱹᱰᱤ ᱫᱩᱨᱵᱚᱞ ᱠᱚ ᱦᱩᱭᱩᱜ ᱦᱩᱭᱩᱜ ᱠᱟᱱᱟ ᱦᱮᱸ ᱥᱮ ᱵᱟᱝ?
ᱦᱮᱸ ᱦᱮᱸ ᱟᱸᱻ
ᱦᱮᱞᱳ ᱦᱮᱞᱳ
ᱦᱮᱸ ᱛᱚ ᱦᱮᱸ ᱥᱮ ᱛᱟᱭᱚᱢ ᱫᱟᱨᱟ ᱧᱮᱞᱚᱜᱚᱜ ᱠᱟᱱᱟ ᱵᱟᱝᱢᱟ
ᱠᱟᱹᱴᱤᱡ ᱴᱟᱣᱟᱨ ᱯᱨᱚᱵᱞᱮᱢᱚᱜ ᱠᱟᱱᱟ ᱟᱨᱠᱤ ᱪᱮᱫᱠᱟ ᱛᱚ
ᱚ ᱠᱚᱨᱮᱱᱟᱜ ᱵᱟᱝ ᱠᱚᱡᱚᱢᱚᱜ ᱠᱟᱱᱟᱢ ᱮᱠᱴᱟ ᱦᱮᱸ ᱱᱤᱛᱳ ᱟᱸᱡᱚᱢᱚᱜ ᱠᱟᱱᱟ ᱥᱮ
ᱦᱮᱸ ᱚᱡᱚᱢᱚᱜ
ᱦᱮ ᱥᱮ ᱟᱨᱦᱚᱸ ᱛᱟᱭᱚᱢ ᱫᱟᱨᱟᱢ ᱧᱮᱞᱚᱜᱚᱜ ᱠᱟᱱᱟ ᱡᱮ ᱵᱟᱝᱢᱟ ᱟᱠᱚ ᱛᱟᱞᱟᱨᱮ ᱟᱹᱰᱤ ᱜᱟᱱ ᱠᱟᱹᱭᱡᱟᱹ ᱠᱷᱟᱹᱯᱟᱹᱨᱤ ᱥᱨᱤᱥᱴᱤᱜ ᱠᱟᱱᱟ ᱟᱨ ᱵᱟᱯᱟᱠᱚᱜ ᱠᱟᱱᱟ ᱠᱚ ᱥᱮ ᱡᱟᱹᱥᱛᱤ ᱠᱟᱭᱛᱮ ᱟᱨᱦᱚᱸ ᱱᱤᱛᱚᱜ ᱥᱟᱠᱟᱢ ᱚᱲᱮᱡ ᱦᱩᱭᱩᱜᱚᱜ ᱠᱟᱱᱟ, ᱧᱮᱞᱚᱜᱚᱜ ᱠᱟᱱᱟ᱾
ᱦᱮᱸ ᱦᱮᱸ ᱟᱫᱚ ᱦᱩᱰᱤᱧ ᱦᱩᱰᱤᱧ ᱩᱢᱮᱨ ᱨᱮ ᱦᱩᱰᱤᱧ ᱩᱢᱮᱨ ᱨᱮ ᱡᱩᱫᱤ ᱱᱚᱝᱠᱟ ᱮᱱᱠᱷᱟᱱ ᱫᱚ ᱟᱹᱰᱤ ᱤᱭᱟᱹ ᱜᱮ ᱚᱱᱟ ᱫᱚ ᱵᱟᱹᱲᱤᱡᱚᱜ ᱠᱟᱱ ᱜᱮᱭᱟ᱾
ᱦᱳᱭ ᱦᱳᱭ
ᱴᱷᱤᱠ ᱜᱮᱭᱟ ᱛᱟᱦᱞᱮ ᱫᱟᱫᱟ ᱤᱱᱠᱟᱹᱜ ᱜᱮ ᱴᱟᱭᱤᱢ ᱠᱚᱦᱚ ᱦᱳᱭ ᱥᱟᱹᱛ ᱮᱱᱟ
ᱦᱳᱭ ᱚᱱᱟ ᱚᱠᱛᱚ ᱢᱟᱡ ᱚᱠᱛᱚ ᱠᱚ ᱦᱩᱭᱱᱟ ᱴᱷᱤᱠ ᱟᱪᱷᱮ ᱢᱟ ᱛᱟᱦᱚᱞᱮ ᱦᱳᱭ